ᱦᱮᱞᱳ᱾ ᱦᱮᱞᱳ?
ᱦᱮᱞᱳ!
ᱡᱚᱸᱦᱟᱨ ᱜᱮ᱾
ᱡᱚᱦᱟᱨ ᱜᱮ ᱡᱚᱦᱟᱨ ᱜᱮ ᱾
ᱵᱮᱥ ᱵᱟᱲᱟ ᱜᱮᱭᱟ ᱯᱮ?
ᱦᱮᱸ ᱵᱮᱥ ᱵᱟᱲᱟ ᱜᱮ ᱾
ᱟᱞᱤᱧᱟᱜ ᱨᱚᱲ ᱟᱸᱡᱚᱢᱚᱜ ᱠᱟᱱᱟ ᱵᱮᱥ ᱴᱷᱤᱠ ᱛᱮ?
ᱦᱮᱸ, ᱟᱸᱡᱚᱢᱚᱜ ᱠᱟᱱᱟ ᱾ ᱟᱞᱤᱧᱟᱜ ᱵᱮᱱ ᱟᱸᱡᱚᱢ ᱫᱟ?
ᱦᱳᱭ ᱟᱸᱡᱚᱢ ᱜᱮ, ᱠᱤᱞᱭᱟᱨ ᱜᱮᱭᱟ ᱾
ᱟᱪᱪᱷᱟ, ᱦᱮᱸ ᱠᱞᱤᱭᱟᱨ ᱜᱮ ᱟᱸᱡᱚᱢᱚᱜ ᱠᱟᱱᱟ ᱾
ᱡᱟᱸᱦᱟᱱᱟᱜ ᱵᱮᱠᱜᱨᱟᱣᱩᱱᱰ ᱱᱚᱭᱮᱥ ᱟᱸᱡᱚᱢᱚᱜ ᱠᱟᱱᱟ ᱥᱮ ᱪᱮᱫ?
ᱵᱟ ᱵᱟ ᱵᱮᱠᱜᱨᱟᱣᱩᱱᱰ ᱱᱚᱭᱮᱥ ᱫᱚ ᱵᱟᱝ ᱟᱸᱡᱚᱢᱚᱜ ᱠᱟᱱᱟ ᱱᱚᱝᱠᱟ ᱫᱚ ᱾
ᱟᱨ ᱛᱚᱵᱮ ᱪᱮᱫ ᱠᱚᱯᱮ ᱠᱟᱢᱤ ᱵᱟᱲᱟᱭᱮᱫ ᱠᱟᱱᱟ?
ᱠᱟᱢᱤ ᱫᱚ, ᱵᱚᱞᱛᱮ ᱫᱚ ᱱᱤᱡᱮ ᱫᱚ ᱯᱨᱤᱯᱟᱨᱮᱥᱚᱱ ᱜᱮ ᱠᱚᱨᱟᱣ ᱦᱩᱭᱩᱜᱼᱟ ᱾
ᱟᱪᱪᱷᱟ, ᱪᱟᱥᱤ ᱵᱟᱥᱤ ᱫᱚᱯᱮ ᱠᱟᱹᱢᱤ ᱛᱟᱦᱮᱱᱟ ᱥᱮ ᱵᱟᱝᱟ?
ᱦᱩᱸ ᱪᱟᱥᱮ ᱵᱟᱥᱮ ᱦᱩᱸ ᱪᱟᱥᱮ ᱵᱟᱥᱮ ᱦᱚᱸ ᱠᱟᱹᱢᱤ ᱜᱮ ᱦᱩᱭᱩᱜ ᱜᱮᱭᱟ ᱾
ᱦᱚᱭ, ᱵᱟᱥᱠᱮᱭᱟᱜ ᱠᱚᱫᱚ ᱡᱚᱢ ᱵᱟᱲᱟ ᱦᱩᱭ ᱱᱟ?
ᱦᱮᱸ ᱵᱟᱥᱠᱮᱭᱟᱜ ᱠᱚᱫᱚ ᱡᱚᱢ ᱵᱟᱲᱟ ᱦᱩᱭ ᱟᱠᱟᱱ ᱜᱮᱭᱟ ᱱᱤᱛᱚᱜ ᱫᱚ ᱾ ᱟᱫᱚ ᱱᱤᱛᱚᱜ ᱫᱟᱜ ᱡᱟᱹᱲᱤ ᱦᱚᱛᱮᱡ ᱛᱮ ᱛᱮᱦᱮᱧ ᱫᱚ ᱚᱲᱟᱜ ᱨᱮᱜᱮ, ᱪᱟᱥᱵᱟᱥᱼᱼ ᱵᱚᱞᱛᱮ ᱫᱚᱼᱼ ᱤᱭᱟᱹ ᱜᱮ ᱦᱩᱲᱩ ᱨᱮᱱᱟᱜ ᱠᱟᱹᱢᱤ ᱜᱮ ᱦᱩᱲᱩ ᱨᱚᱦᱚᱭ ᱜᱮ ᱾
ᱦᱳᱭ ᱮᱛᱚᱦᱚᱵ ᱵᱟᱲᱟ ᱦᱩᱭᱱᱟ ᱥᱮ ᱟᱹᱣᱨᱤ?
ᱟᱹᱣᱨᱤ ᱮᱛᱚᱦᱚᱵᱚᱜᱼᱟ ᱱᱤᱛᱚᱜ ᱫᱚ ᱾ ᱱᱤᱛᱚ ᱫᱚ ᱮᱠᱷᱱᱚ ᱫᱮᱨᱤ ᱜᱮᱭᱟ ᱾
ᱟᱪᱪᱷᱟ ᱟᱪᱪᱷᱟ ᱾ ᱟᱞᱮᱚ ᱱᱚᱜᱼᱚᱭ ᱱᱟᱜ ᱱᱤᱛᱚᱜᱼᱼ ᱟᱯᱷᱚᱨ ᱠᱚ ᱜᱤᱰᱤ ᱵᱟᱲᱟ ᱦᱩᱭ ᱠᱟᱱᱟ, ᱟᱫᱚ ᱡᱟᱱᱟᱢ ᱠᱟᱱ ᱜᱮᱭᱟ ᱦᱩᱰᱤᱧ ᱢᱟᱪᱷᱟ ᱜᱮᱭᱟ ᱾ ᱱᱤᱛᱚᱜ ᱫᱚ ᱱᱟᱜ ᱨᱚᱦᱚᱭ ᱠᱚᱫᱚ ᱵᱟᱝ ᱜᱟᱱᱚᱜ ᱠᱟᱱᱟ ᱟᱫᱚ ᱚᱱᱟ ᱞᱮᱠᱟᱛᱮ ᱱᱟᱜᱼᱼ ᱱᱤᱛᱚᱜ ᱫᱚ ᱟᱹᱣᱨᱤ ᱞᱮ ᱮᱛᱚᱦᱚᱵᱚᱜᱼ ᱠᱷᱮᱛ ᱠᱚᱥᱮᱱ ᱫᱚ, ᱟᱨ ᱫᱟᱜ ᱢᱟ ᱱᱚᱜᱼᱚᱭ ᱡᱟᱹᱲᱤ ᱢᱟᱭ ᱡᱟᱹᱲᱤᱭᱮᱫᱼᱼ ᱠᱟᱱ ᱜᱮᱭᱟ ᱮᱱᱠᱷᱟᱱ ᱠᱷᱮᱛ ᱨᱮ ᱞᱟᱜᱟᱜ ᱞᱮᱠᱟ ᱫᱚ ᱱᱟᱜ ᱵᱟᱭ ᱫᱟᱜᱮᱜᱼᱟ ᱾
ᱟᱪᱪᱷᱟ ᱟᱪᱪᱷᱟ ᱾
ᱟᱫ ᱟᱫᱚ ᱚᱱᱟ ᱞᱮᱠᱟᱛᱮ ᱱᱤᱛᱚᱜ ᱫᱚ ᱟᱞᱮ ᱫᱚ ᱟᱹᱣᱨᱤᱞᱮ ᱮᱛᱚᱦᱚᱵᱚᱜᱼᱟ ᱨᱚᱦᱚᱭ ᱠᱚᱫᱚ ᱵᱟᱝ ᱦᱩᱭᱼᱼ ᱦᱟᱛᱟᱲᱚᱜᱼᱟ ᱱᱤᱛᱚᱜ ᱫᱚ ᱛᱷᱚᱲᱟ ᱫᱤᱱ ᱵᱤᱞᱚᱢ ᱜᱮᱭᱟ, ᱫᱟᱜ ᱢᱟᱭ ᱫᱟᱜᱮᱫ ᱠᱟᱱ ᱜᱮᱭᱟ ᱾ ᱟᱫᱚ ᱚᱱᱠᱟ ᱠᱷᱮᱛ ᱨᱮ ᱞᱟᱜᱟᱜ ᱞᱮᱠᱟ ᱜᱮ ᱵᱟᱭ ᱫᱟᱜᱮᱜᱼᱟ, ᱡᱮ ᱠᱟᱹᱢᱤ ᱠᱚᱦᱚᱸ ᱮᱦᱚᱵᱚᱜᱼᱟ ᱢᱮᱱᱛᱮ ᱾
ᱟᱨ ᱞᱟᱦᱟ ᱧᱚᱜᱼᱼ ᱠᱷᱚᱱ ᱦᱚᱸ ᱚᱱᱠᱟ ᱵᱟᱭ ᱫᱟᱜ ᱠᱟᱜ ᱞᱮᱭᱟ, ᱱᱚᱜᱼᱚᱭ ᱥᱩᱨᱫᱤᱱ ᱦᱩᱞ ᱢᱟᱦᱟᱼᱼ ᱠᱷᱚᱱᱜᱮ ᱱᱟᱜ ᱰᱷᱤᱨ ᱧᱚᱜ ᱜᱮ ᱫᱟᱜᱮᱜ ᱠᱟᱱᱟ ᱟᱫᱚᱼᱼ ᱧᱚᱜ ᱢᱮᱱ ᱠᱟᱛᱮᱫ ᱫᱚ ᱵᱟᱝ ᱦᱩᱭᱩᱜ ᱠᱟᱱᱟ, ᱡᱮᱢᱚᱱ ᱞᱤᱧ ᱞᱟᱹᱭᱟ ᱥᱮᱛᱟᱜ ᱵᱮᱲᱟᱭ ᱫᱟᱜ ᱠᱮᱜ ᱜᱤ ᱮᱱᱛᱮ ᱱᱟᱜ ᱜᱚᱴᱼᱼ ᱮᱴᱟ ᱫᱤᱱ ᱵᱮᱲᱟᱭ ᱥᱤᱛᱩᱝ ᱠᱮᱜ ᱜᱮ, ᱟᱨᱦᱚᱸ ᱟᱭᱩᱵ ᱵᱮᱞᱟ ᱱᱟᱥᱮ ᱱᱟᱥᱮ ᱫᱟᱜ ᱠᱮᱜ ᱜᱮ ᱮᱱᱮ ᱮᱝᱠᱟ ᱾ ᱚᱱᱠᱟ ᱜᱮ ᱱᱟᱜᱼᱼ
ᱚ ᱟᱪᱪᱷᱟ ᱛᱟᱦᱞᱮ ᱟᱯᱷᱚᱨ ᱫᱚ ᱛᱟᱦᱞᱮᱼᱼ ᱮᱠᱴᱩ ᱤᱭᱟᱹ ᱠᱟᱛᱮ ᱜᱮᱯᱮ ᱜᱤᱲᱤᱭ ᱠᱟᱫᱟ ᱛᱟᱭᱚᱢ ᱜᱮ ᱾
ᱛᱟᱭᱚᱢ ᱜᱮ ᱟᱭᱢᱟ ᱛᱟᱭᱱᱚᱢ ᱜᱮ, ᱱᱚᱜᱼᱚᱭ ᱦᱚᱞᱟ ᱢᱟᱸᱫᱷᱮᱨ ᱜᱤ ᱜᱤᱰᱤᱼᱼ ᱯᱩᱨᱟᱹᱣ ᱠᱚ ᱦᱩᱭ ᱠᱟᱱᱟ᱾ ᱟᱨ ᱡᱟᱸᱦᱟᱸ ᱞᱟᱦᱟ ᱧᱚᱜᱼᱼ ᱛᱮᱞᱮ ᱜᱤᱰᱤᱣ ᱠᱟᱫᱟ ᱚᱱᱟ ᱫᱚ ᱱᱟᱜ ᱱᱚᱜᱼᱚᱭ ᱦᱩᱰᱤᱧ ᱦᱩᱰᱤᱧ ᱜᱮ ᱦᱟᱸᱜ ᱡᱟᱱᱟᱢ ᱟᱠᱟᱱᱟ ᱾ ᱟᱹᱣᱨᱤᱭᱟᱜᱼᱟ, ᱟᱞᱮ ᱥᱮᱱ ᱫᱚ ᱱᱚᱛᱮ ᱞᱮ ᱛᱟᱭᱚᱢ ᱢᱟᱪᱷᱟ ᱜᱮᱭᱟ ᱾ ᱟᱯᱮ ᱥᱮᱱ ᱫᱚ?
ᱟᱞᱮ ᱥᱮᱡ ᱫᱚ ᱠᱟᱹᱴᱤᱡ ᱞᱮ ᱞᱟᱜᱮ ᱧᱚᱜ ᱜᱮᱭᱟ ᱾
ᱦᱳᱭ ᱦᱳᱭ᱾
ᱞᱟᱦᱟ ᱧᱚᱜ ᱜᱮᱭᱟ ᱢᱟᱱᱮ ᱛᱤᱨᱤᱥᱟ ᱡᱩᱱ ᱦᱩᱞ ᱢᱟᱦᱟ ᱞᱟᱦᱟ ᱜᱮᱭ ᱟᱯᱷᱚᱨ ᱠᱚᱫᱚ ᱜᱤᱰᱤ ᱦᱩᱭ ᱠᱟᱱᱟ᱾
ᱦᱳᱭ ᱟ ᱦᱩᱞ ᱢᱟᱦᱟ ᱠᱚᱫᱚ ᱪᱮᱫ ᱞᱮᱠᱟᱯᱮ ᱢᱟᱱᱟᱣ ᱵᱟᱲᱟ ᱠᱮᱜᱼᱟ? ᱪᱮᱫ ᱞᱮᱠᱟ ᱯᱮ ᱯᱟᱨᱚᱢ ᱠᱮᱜᱼᱟ?
ᱦᱩᱸ ᱦᱩᱞ ᱢᱟᱦᱟ ᱠᱚᱫᱚ ᱢᱟᱱᱟᱣ ᱵᱟᱛᱟ ᱦᱩᱭᱩᱜ, ᱢᱟᱱᱟᱣ ᱦᱩᱭᱮᱱ ᱜᱮᱭᱟ᱾ ᱟᱨ ᱚᱱᱟ ᱫᱚ
ᱦᱳᱭ ᱦᱳᱭ᱾
ᱠᱟᱨᱚᱱ ᱟᱵᱚᱣᱟᱜ ᱜᱮᱛᱚ᱾
ᱦᱳᱭ ᱟᱫᱚ ᱱᱮᱛᱟᱨ ᱢᱟ ᱫᱤᱱ ᱫᱩᱱᱤᱭᱟᱹ ᱨᱮ ᱧᱮᱞᱚᱜ ᱠᱟᱱᱟ ᱥᱳᱥᱟᱞ ᱢᱤᱰᱤᱭᱟ ᱠᱚᱨᱮ, ᱟᱭᱢᱟ ᱜᱟᱱ ᱟᱵᱚ ᱱᱚᱣᱟ ᱦᱩᱞ ᱢᱟᱦᱟ ᱫᱚ ᱱᱟᱦᱟᱜ ᱦᱩᱞ ᱫᱤᱵᱚᱥ ᱞᱮᱠᱟ ᱵᱚᱱ ᱢᱟᱱᱟᱣᱮᱜ ᱠᱟᱱᱟ ᱵᱟᱝ ᱥᱮ᱾ ᱟᱫᱚ ᱚᱱᱠᱟ ᱢᱟᱱᱟᱣ ᱞᱟᱹᱠᱛᱤ ᱫᱚ ᱵᱟᱝ ᱠᱟᱱᱟ᱾ ᱟᱵᱚᱨᱮᱱ ᱦᱟᱯᱲᱟᱢ ᱠᱚ ᱦᱳᱭ ᱟᱵᱚ ᱥᱟᱱᱛᱟᱲ ᱥᱚᱢᱟᱡᱽ ᱟᱵᱚ ᱛᱮᱜᱮ ᱱᱟᱦᱟᱜ ᱵᱚᱱ ᱵᱚᱫᱱᱟᱢᱮᱜ ᱠᱟᱱᱟ ᱞᱟᱹᱭ ᱟᱹᱞᱤᱧ ᱟᱹᱰᱤ ᱚᱯᱚᱢᱟᱱ ᱜᱮ ᱦᱩᱭᱩᱜ ᱠᱟᱱᱟ ᱱᱚᱣᱟ ᱫᱚ᱾
ᱟᱹᱵᱤ ᱳᱭᱮ ᱦᱮᱸ ᱟᱹᱰᱤ ᱚᱯᱚᱢᱟᱱ ᱜᱮ ᱦᱩᱭᱩᱜ ᱠᱟᱱᱟ ᱚᱵᱚᱥᱳᱭ᱾
ᱤᱫᱤ ᱠᱟᱛᱮ ᱛᱮᱜ ᱰᱤᱡᱮ ᱠᱚ ᱤᱫᱤ ᱠᱟᱛᱮᱜ ᱚᱸᱰᱮ ᱯᱨᱳᱜᱨᱟᱢ ᱵᱚᱱ ᱦᱩᱭ ᱚᱪᱚᱭᱮᱜ ᱠᱟᱱᱟ, ᱟᱨ ᱰᱟᱱᱥ ᱠᱚᱢᱯᱤᱴᱤᱥᱚᱱ ᱠᱚᱵᱚᱱ ᱫᱚᱦᱚᱭᱮᱜ ᱠᱟᱱᱟ ᱱᱚᱣᱟ ᱠᱚᱫᱚ ᱮ ᱮᱠᱟᱞᱛᱮ ᱩᱪᱤᱛ ᱵᱟᱝ ᱠᱟᱱᱟ ᱢᱮᱱᱠᱷᱟᱱ ᱱᱤᱭᱟ ᱱᱤᱭᱟ ᱡᱮᱱᱨᱮᱥ ᱥᱚᱱ ᱨᱮ ᱡᱟᱦᱟᱸᱭ ᱱᱟᱦᱟᱜ ᱯᱩᱨᱟᱹ ᱟᱹᱠᱤᱞ ᱜᱮᱭᱟᱱ ᱦᱚᱸ ᱵᱟᱭ ᱦᱟᱛᱟᱣ ᱠᱟᱫᱟ, ᱟᱨ ᱩᱱᱠᱩ ᱠᱚ ᱚᱱᱟ ᱯᱨᱳᱜᱨᱟᱢ ᱠᱚᱨᱮ ᱠᱚ ᱠᱚᱢᱤᱴᱤ ᱠᱚᱠᱚ ᱥᱮᱞᱮᱫ ᱮᱫ ᱠᱚᱣᱟ᱾ ᱟᱫᱚ ᱱᱚᱣᱟ ᱫᱚ ᱠᱟᱹᱴᱤᱜ ᱞᱤᱧ ᱞᱟᱹᱭᱟ ᱠᱤ ᱵᱷᱩᱞ ᱫᱚ ᱪᱮᱜ ᱟᱭᱢᱟ ᱜᱮ ᱵᱷᱩᱞ ᱦᱳᱭᱳᱜ ᱠᱟᱱᱟ ᱟᱵᱚ ᱛᱮᱜᱮ ᱟᱵᱚᱣᱟᱜ ᱥᱟᱶᱛᱟ ᱵᱚᱱ ᱵᱚᱫᱱᱟᱢᱫᱟ᱾ ᱛᱚ ᱮᱴᱟᱜ ᱡᱟᱹᱛ ᱫᱚ ᱟᱵᱚ ᱵᱟᱠᱷᱨᱟ ᱛᱮ ᱪᱮᱜ ᱠᱚ ᱨᱚᱲᱟ ᱦᱳᱭᱥᱮ᱾
ᱦᱳᱭ ᱤᱱᱟᱹᱜᱮᱠᱚ ᱚᱵᱚᱥᱥᱳᱭ ᱨᱚᱲ ᱫᱚᱠᱚ ᱨᱚᱲ ᱜᱮᱭᱟ᱾ ᱠᱟᱨᱚᱱ ᱡᱮᱦᱮᱛᱩ ᱟᱠᱚ ᱱᱚᱣᱟ ᱡᱤᱱᱤᱥ ᱠᱚ ᱧᱮᱞᱮᱫᱟ ᱠᱚ, ᱠᱟᱨᱚᱱ ᱦᱩᱞ ᱫᱤᱵᱚᱥ ᱟᱫᱚ ᱱᱚᱣᱟ ᱫᱤᱱ ᱫᱚ ᱢᱟᱱᱮ ᱨᱟᱹᱥᱠᱟᱹ ᱨᱮᱱᱟᱜ ᱫᱤᱱ ᱛᱚ ᱟᱨ ᱵᱟᱝ ᱠᱟᱱᱟ ᱥᱮ᱾
ᱨᱟᱹᱥᱠᱟᱹ ᱫᱤᱱ ᱫᱚ ᱵᱟᱝ ᱠᱟᱱᱟ ᱪᱮᱫᱟᱜ ᱥᱮ ᱱᱚᱣᱟ ᱫᱚ ᱢᱤᱫᱴᱮᱡ ᱥᱨᱟᱫᱷᱟᱧᱡᱚᱞᱤ ᱞᱮᱠᱟ ᱢᱟᱱᱟᱣ ᱩᱪᱤᱛ ᱠᱟᱱᱟ ᱾ ᱟᱵᱚ ᱫᱚ ᱩᱱᱠᱩ ᱫᱤᱥᱟᱹ ᱛᱮᱵᱚᱱ ᱢᱟᱱᱟᱣᱮᱜ ᱠᱟᱱᱟ, ᱩᱝᱠᱩ ᱡᱟᱦᱟᱸ ᱵᱚᱱ ᱢᱮᱱᱟ ᱠᱤ ᱢᱟᱱ ᱥᱚᱢᱢᱟᱱ ᱟᱛᱮ ᱩᱝᱠᱩ ᱵᱚᱱ ᱫᱤᱥᱟᱹ ᱠᱚᱢᱟ ᱦᱳᱭ ᱥᱮ᱾ ᱟᱫᱚ ᱩᱱ ᱦᱤᱞᱳᱜ ᱫᱤᱱ ᱡᱟᱦᱟᱸ ᱵᱚᱱ ᱮᱱᱮᱡᱚᱜ ᱠᱟᱱᱟ, ᱰᱤᱡᱮ ᱠᱚᱵᱚᱱ ᱪᱟᱹᱞᱩ ᱠᱟᱜ ᱠᱟᱱᱟ, ᱟᱨ ᱱᱟᱦᱟᱜ ᱱᱟᱭᱤᱴ ᱯᱨᱳᱜᱨᱟᱢ ᱠᱚᱵᱚᱱ ᱫᱚᱦᱚᱭᱮᱫ ᱠᱟᱱᱟ᱾
ᱟᱨ ᱚᱸᱰᱮ ᱱᱟᱦᱟᱜ ᱟᱵᱚ ᱥᱟᱱ ᱛᱟᱲ ᱦᱚᱲᱜᱮ ᱱᱟᱦᱟᱜ ᱦᱟᱺᱰᱤ ᱯᱟᱹᱣᱨᱟᱹ ᱠᱚᱵᱚᱱ ᱟᱹᱠᱷᱨᱤᱧᱮᱜᱼᱟ, ᱟᱨ ᱧᱩ ᱦᱚᱲ ᱫᱚ ᱱᱟᱦᱟᱜ ᱠᱚ ᱧᱩᱭᱮᱜ ᱠᱟᱱ ᱛᱟᱵᱚᱱᱟ, ᱟᱨ ᱧᱩ ᱠᱟᱛᱮᱜ ᱠᱚ ᱜᱩᱲᱫᱷᱟᱹᱣ ᱵᱟᱲᱟᱭ ᱠᱟᱱ ᱛᱟᱵᱚᱱᱟ᱾ ᱱᱚᱣᱟ ᱠᱚᱫᱚ ᱵᱮᱥ ᱫᱚ ᱵᱟᱝ ᱦᱳᱭᱳᱜ ᱠᱟᱱᱟ᱾ ᱠᱟᱨᱚᱱ ᱫᱚ ᱱᱚᱣᱟ ᱦᱳᱭᱳᱜ ᱠᱟᱱᱟ ᱠᱤ ᱱᱤᱛᱚᱜ
ᱞᱟᱦᱟ ᱞᱮᱠᱟᱜᱮ ᱡᱩᱫᱤ ᱟᱵᱚ ᱛᱟᱦᱮᱱ ᱛᱟᱵᱚᱱᱟ ᱮᱱᱠᱷᱟᱱ ᱰᱮᱵᱷᱞᱚᱯᱢᱮᱱᱴ ᱫᱚ ᱚᱠᱟ ᱠᱷᱚᱱ ᱦᱳᱭᱳᱜᱼᱟ᱾ ᱱᱤᱛᱚᱜ ᱴᱮᱠᱱᱤᱠᱮᱞ ᱡᱟᱢᱟᱱᱟ ᱦᱩᱭᱱᱟ ᱟᱭᱢᱟ ᱞᱮᱠᱟᱱ ᱡᱤᱱᱤᱥ ᱵᱚᱫᱚᱞᱮᱱᱟ᱾ ᱮᱱᱠᱷᱟᱱ ᱟᱭᱢᱟ ᱞᱮᱠᱟᱱ ᱡᱤᱱᱤᱥ ᱵᱚᱫᱚᱞᱱᱟ ᱮᱱᱛᱮ ᱨᱮᱦᱚᱸ ᱟᱵᱚ ᱥᱟᱱᱛᱟᱲ ᱦᱚᱲ ᱫᱚ ᱮᱸᱰᱮ ᱮᱸᱰᱮ ᱜᱮ ᱢᱮᱱᱟᱜ ᱵᱚᱱᱟ ᱦᱳᱭᱥᱮ, ᱵᱟᱝ ᱵᱟᱝ ᱵᱚᱱ ᱵᱚᱫ ᱫᱟᱲᱮᱭᱟᱜ ᱠᱟᱱᱟ᱾ ᱡᱟᱦᱟᱸ ᱠᱚ ᱞᱟᱹᱭᱟ᱾ ᱦᱳᱭ ᱟᱹᱠᱤᱞ ᱜᱮᱭᱟᱱ ᱛᱮᱦᱚᱸ ᱮᱠ ᱢᱟᱵᱚᱱ ᱠᱷᱟᱴᱚ ᱜᱮᱭᱟ ᱟᱨᱦᱚᱸ ᱚᱱᱟ ᱪᱮ ᱛᱟᱱ ᱨᱮ ᱪᱮᱜ ᱵᱚᱱ ᱪᱮᱠᱟᱭᱮᱜ ᱠᱟᱱᱟ ᱟᱵᱚᱨᱮᱱ ᱦᱟᱯᱲᱟᱢ ᱠᱚ ᱡᱟᱦᱟᱸ ᱠᱚ ᱥᱟᱹᱫᱷᱤᱱ ᱦᱚᱴᱚ ᱠᱟᱜ ᱚᱱᱟ ᱦᱚᱸ ᱱᱟᱦᱟᱜ ᱵᱟᱹᱭ ᱵᱟᱹᱭᱛᱮ ᱩᱝᱠᱩ ᱵᱚᱱ ᱚᱯᱚᱢᱟᱱᱮᱜ ᱠᱚᱣᱟ᱾
ᱚᱯᱚᱢᱟᱱᱮᱫ ᱠᱚᱣᱟ ᱵᱚᱱ ᱛᱟᱨᱯᱚᱨᱮ ᱦᱟᱯᱲᱟᱢ ᱠᱚᱣᱟᱜ ᱪᱤᱛᱟᱹᱨ ᱦᱚᱸ ᱫᱤᱱ ᱫᱤᱱ ᱛᱮ ᱵᱚᱱ ᱟᱫ ᱫᱟ᱾ ᱡᱟᱦᱟᱸ ᱠᱚ ᱟᱠᱚ ᱪᱤᱛᱟᱹᱨ ᱠᱚ ᱫᱚᱦᱚ ᱦᱚᱴᱚ ᱟᱠᱟᱫ ᱵᱚᱱᱟ᱾
ᱦᱳᱭ ᱦᱳᱭ ᱟᱫᱚ ᱚᱱᱟ ᱞᱮᱠᱟ ᱞᱤᱧ ᱞᱟᱹᱭᱟ ᱡᱮ ᱛᱤᱥ ᱡᱩᱱ ᱡᱟᱦᱟᱸ ᱦᱩᱞ ᱢᱟᱦᱟ ᱵᱚᱱ ᱢᱮᱛᱟᱜ ᱠᱟᱱᱟ ᱦᱩᱞ ᱫᱤᱵᱚᱥ ᱠᱮᱫᱟ ᱠᱚᱤᱛᱚᱜ ᱟᱭᱢᱟ ᱞᱮᱠᱟ ᱡᱟᱭᱜᱟ ᱨᱮ ᱚᱱᱟ ᱡᱟᱭᱜᱟ ᱨᱮ ᱡᱟᱦᱟᱸ ᱰᱟᱱᱥ ᱠᱚᱢᱯᱤᱴᱤᱥᱚᱱ ᱵᱚᱞ ᱠᱷᱮᱞᱟ ᱠᱚ ᱠᱚ ᱫᱚᱦᱚᱭ ᱮᱫᱟ ᱚᱱᱟ ᱵᱚᱫᱚᱞ ᱛᱮ ᱡᱩᱫᱤ ᱵᱤᱴᱤ ᱜᱤᱫᱽᱨᱟᱹ ᱠᱚ ᱡᱟᱦᱟᱸ ᱮᱰᱩᱠᱮᱥᱚᱱ ᱮᱢ ᱞᱟᱹᱠᱛᱤ ᱠᱟᱱᱟ ᱡᱮᱢᱚᱱ ᱵᱮᱱ ᱞᱟᱹᱭ ᱠᱮᱜᱼᱟ ᱪᱤᱛᱟᱹᱨ ᱵᱮᱱᱟᱣ ᱠᱚ ᱚᱱᱟ ᱠᱚ ᱯᱮᱱᱴᱤᱝ ᱰᱨᱚᱭᱤᱝ ᱦᱩᱭᱱᱟ ᱟᱨ ᱵᱷᱟᱜᱤ ᱵᱷᱟᱜᱤ ᱚᱱᱟ ᱵᱟᱠᱷᱨᱟ ᱛᱮᱵᱚᱱ ᱞᱟᱹᱭ ᱞᱟᱠᱪᱟᱨ ᱵᱚᱱ ᱟᱸᱡᱚᱢ ᱟᱠᱚ ᱠᱷᱟᱱ ᱵᱮᱥ ᱵᱟᱝ ᱦᱩᱭ ᱠᱚᱜᱼᱟ᱾
ᱚᱵᱚᱥᱳᱭ ᱚᱱᱟ ᱫᱚ ᱚᱱᱟ ᱫᱚ ᱞᱟᱹᱠᱛᱤ ᱠᱟᱱ ᱜᱮᱭᱟ ᱟᱨ ᱚᱱᱟ ᱥᱟᱶ ᱛᱮ ᱛᱮ ᱟᱹᱰᱤ ᱜᱟᱱ ᱜᱮ ᱦᱳᱭᱛᱳ ᱱᱚᱣᱟ ᱡᱤᱱᱤᱥ ᱫᱚ ᱟᱹᱞᱤᱧ ᱦᱚᱞᱤᱧ ᱵᱟᱲᱟᱭᱟ ᱡᱮ ᱟᱹᱰᱤ ᱜᱟᱱ ᱤᱭᱟᱹ ᱨᱮ ᱜᱮ ᱦᱚᱭᱛᱳ ᱛᱤᱨᱤᱥᱟᱜ ᱡᱩᱱ ᱥᱚᱢᱚᱱᱫᱷᱮ ᱫᱚ ᱡᱟᱦᱟᱸᱭ ᱤᱭᱟᱹ ᱜᱤᱫᱟᱹᱨ ᱡᱟᱦᱟᱸᱭ ᱫᱚ ᱟᱵᱚᱨᱮᱱ ᱦᱟᱨᱟᱜ ᱠᱚᱲᱟ ᱜᱤᱫᱟᱹᱨᱟᱹ ᱠᱩᱲᱤ ᱜᱤᱫᱟᱹᱨᱟᱹ ᱩᱱᱠᱩ ᱫᱚ ᱚᱱᱟ ᱫᱤᱱ ᱥᱚᱢᱚᱱᱫᱷᱮ ᱡᱩᱫᱤ ᱠᱟᱹᱴᱤᱡ ᱠᱷᱚᱱᱟᱜ ᱜᱮ ᱡᱩᱫᱤ ᱚᱱᱟ ᱱᱤᱭᱮ ᱮᱠᱴᱩ ᱜᱮᱭᱟᱱ ᱵᱚᱱ ᱮᱢ ᱫᱟᱲᱮᱭᱟᱠᱚᱣᱟ ᱮᱱᱦᱤᱞᱳᱜ ᱪᱷᱟᱲᱟ ᱛᱚ ᱟᱨ ᱮᱢᱱᱤ ᱫ ᱛᱚ ᱟᱨ ᱜᱮᱭᱟᱱᱮ ᱢᱟᱱᱮ ᱚᱱᱟ ᱱᱤᱭᱟᱹ ᱫᱚ ᱟᱹᱠᱤᱞ ᱫᱚ ᱵᱟᱵᱚᱱ ᱮᱢ ᱫᱟᱲᱮᱭᱟᱠᱚᱣᱟ ᱥᱮ
ᱦᱳᱭ ᱦᱳᱭ ᱚᱱᱟ ᱫᱚ ᱡᱮᱢᱚᱱ ᱵᱚᱪᱷᱚᱨ ᱨᱮ ᱢᱤᱫ ᱫᱤᱱ ᱦᱳᱭ ᱥᱮ᱾
ᱢᱤ ᱢᱤᱫ ᱫᱤᱱ ᱦᱳᱭ ᱢᱟᱱᱮ ᱚᱱᱟ ᱱᱤᱭᱮ ᱞᱤᱧ ᱢᱮᱱ ᱫᱟᱞᱤᱧ ᱡᱩᱫᱤ ᱢᱤᱫᱴᱤᱡ ᱦᱮᱞᱢᱮᱞ ᱦᱩᱭᱩᱜᱼᱟ ᱥᱮ ᱨᱟᱯᱟᱪᱟᱜ ᱠᱟᱛᱷᱟ ᱨᱟᱯᱟᱪᱟᱜ ᱦᱩᱭᱩᱜᱼᱟ᱾ ᱚᱱᱟ ᱠᱚ ᱠᱷᱟᱡ ᱫᱚ ᱟᱹᱰᱤ ᱱᱟᱯᱟᱭᱚᱜᱼᱟ᱾
ᱟᱭᱢᱟ ᱞᱮᱠᱟ ᱱᱤᱛᱚᱜ ᱫᱚ ᱦᱳᱭᱳᱜ ᱠᱟᱱᱟ ᱥᱮ ᱠᱤ ᱠᱟᱹᱴᱤᱡ ᱜᱤᱫᱽᱨᱟᱹ ᱦᱩᱰᱤᱧ ᱦᱩᱰᱤᱧ ᱛᱚᱠᱷᱚᱱ ᱡᱟᱦᱟᱱᱟᱜ ᱮ ᱧᱮᱞᱟ ᱚᱱᱟ ᱜᱮᱥᱮ ᱢᱟᱲᱟᱝ ᱥᱮᱫ ᱪᱟᱞᱟᱣ ᱠᱟᱛᱮ ᱮ ᱪᱮᱫᱚᱜᱚᱜᱼᱟ᱾
ᱪᱮᱫᱚᱜᱼᱟᱭ ᱦᱮᱸ ᱦᱮᱸ
ᱦᱩᱰᱤᱧ ᱦᱩᱰᱤᱧ ᱠᱷᱚᱱ ᱡᱟᱦᱟᱱᱟᱜ ᱡᱩᱫᱤ ᱩᱱᱤ ᱟᱹᱠᱤᱞ ᱵᱚᱱ ᱮᱢᱟᱣᱟᱭᱟ ᱢᱚᱸᱡᱽ ᱡᱤᱱᱤᱥ ᱵᱚᱱ ᱵᱩᱡᱷᱟᱹᱣ ᱮᱭᱟ ᱮᱱᱠᱷᱟᱱ ᱞᱟᱹᱩ ᱞᱟᱴᱩ ᱠᱟᱛᱮ ᱢᱮᱱᱟ ᱵᱟᱝ ᱱᱚᱣᱟ ᱫᱚ ᱵᱩᱜᱤ ᱫᱚ ᱵᱟᱝ ᱠᱟᱱᱟ ᱱᱚᱝ ᱚᱱᱠᱟ ᱫᱚ ᱵᱟᱝᱳ ᱞᱟᱹᱠᱛᱤ ᱠᱟᱱᱟ ᱟᱫᱚ ᱟᱵᱚ ᱱᱤᱛᱚᱜ ᱟᱭᱢᱟ ᱞᱮᱠᱟᱱ ᱡᱟᱭᱜᱟ ᱨᱮᱞᱤᱧ ᱧᱮᱞᱮᱫ ᱠᱟᱱᱟ᱾ ᱮᱠᱫᱚᱢ ᱰᱟᱱᱥᱮᱫ ᱠᱟᱱᱟ ᱠᱚ ᱰᱤᱡᱮ ᱟᱛᱮ᱾ ᱯᱨᱳᱜᱨᱟᱢ ᱠᱚᱢᱯᱤᱴᱤ ᱠᱚ ᱫᱚᱦᱚᱭᱮᱫ ᱠᱟᱱᱟ ᱟᱢ ᱫᱟᱲᱮᱜ ᱥᱮ ᱤᱧ ᱫᱟᱲᱮᱜ ᱚᱱᱠᱟ ᱫᱚ ᱱᱚᱣᱟ ᱠᱚᱫᱚ ᱵᱟᱝ ᱞᱟᱹᱠᱛᱤ ᱠᱟᱱᱟ᱾ ᱛᱤᱥ ᱡᱩᱱ ᱟᱴᱷᱨᱚ ᱯᱚᱪᱯᱚᱱ ᱨᱮ ᱡᱟᱦᱟᱸ ᱟᱵᱚ ᱦᱩᱞ ᱜᱟᱹᱲᱭᱟᱹ ᱦᱩᱭ ᱞᱮᱱᱟ ᱱᱚᱣᱟ ᱫᱚ ᱟᱭᱢᱟ ᱞᱮᱠᱟ᱾ ᱚᱱᱠᱟᱱ ᱦᱚᱲ ᱵᱟᱝ ᱠᱚ ᱵᱟᱲᱟᱭᱟ᱾
ᱡᱮ ᱱᱚᱸᱰᱮ ᱤᱝᱨᱮᱡᱽ ᱠᱚ ᱵᱨᱤᱴᱤᱥ ᱥᱚᱨᱠᱟᱨ ᱠᱚ ᱥᱟᱶᱛᱮ ᱟᱵᱚ ᱡᱟᱦᱟᱸ ᱵᱤᱨᱵᱟᱱᱴᱟ ᱠᱚ ᱠᱚ ᱛᱟᱦᱮᱸ ᱠᱟᱱ ᱛᱟᱵᱚᱱᱟ ᱥᱤᱫᱩ ᱠᱟᱹᱱᱦᱩ ᱪᱟᱸᱫᱽ ᱵᱷᱟᱭᱨᱳ ᱯᱷᱩᱞᱳ ᱡᱷᱟᱱᱚ ᱛᱤᱱᱟᱹᱜ ᱧᱩᱛᱩᱢᱟᱱ ᱦᱚᱲ ᱠᱚ ᱥᱟᱹᱦᱤᱫ ᱞᱮᱱᱟ ᱪᱮᱫ ᱦᱩᱭ ᱞᱮᱱᱟ ᱵᱟᱝ ᱦᱩᱭ ᱞᱮᱱᱟ, ᱥᱚᱨᱠᱟᱨ ᱩᱱ ᱥᱚᱢᱚᱭ ᱨᱮ ᱪᱮᱫ ᱞᱮᱠᱟ ᱴᱮᱠᱥ ᱠᱚᱠᱚ ᱞᱟᱜᱟᱣᱟᱜ ᱵᱚᱱ ᱛᱟᱦᱮᱱᱟ ᱾ ᱛᱚ, ᱚᱱᱟ ᱠᱚᱫᱚ ᱜᱮᱭᱟᱱ ᱠᱚ ᱮᱢ ᱵᱟᱹᱜᱤ ᱠᱟᱛᱮᱜ ᱱᱟᱦᱟᱜ ᱚᱸᱰᱮ ᱵᱚᱱ ᱞᱟᱹᱭ ᱟᱠᱚᱣᱟ ᱰᱟᱱᱥ ᱠᱚᱢᱯᱤᱴᱤᱥᱮᱱ ᱨᱮ ᱡᱟᱦᱟᱸᱭ ᱵᱷᱟᱜᱮ ᱦᱟᱛᱟᱣ ᱫᱟᱲᱮᱭᱟᱜᱼᱟ ᱾ ᱥᱮ ᱵᱚᱞ ᱠᱷᱮᱞᱟ ᱦᱳᱭᱳᱜ ᱠᱟᱱᱟ ᱚᱱᱟ ᱨᱮᱱᱟᱜ ᱫᱚ ᱦᱟᱸᱜ ᱱᱩᱱᱟᱹᱜ ᱯᱨᱟᱭᱤᱡᱽ ᱠᱟᱱᱟ ᱾
ᱦᱩᱸᱻ ᱾
ᱦᱳᱭ, ᱞᱟᱹᱭᱵᱮᱱ?
ᱦᱮᱸ, ᱥᱮᱸ ᱦᱮᱸ ᱟᱹᱞᱤᱧᱟᱜ ᱞᱟᱹᱭ ᱫᱚ ᱡᱮ ᱚᱱᱟᱜᱞᱤᱧ ᱞᱟᱹᱭᱮᱫ ᱛᱟᱦᱮᱸᱫ ᱡᱮ ᱚᱱᱟ ᱵᱚᱫᱚᱞ ᱛᱮ
ᱦᱳᱭ ᱾